ᱦᱮᱞᱳ
ᱦᱮ ᱛᱤᱨᱮᱥᱚ ᱠᱟᱴᱟᱣ ᱜᱮᱧ ᱢᱚᱱᱮᱭᱮᱫᱟ ᱦᱮᱸ ᱥᱮ ᱮᱱᱟᱝ ᱟ ᱵᱟᱝ ᱯᱟᱨᱚᱢ ᱟᱠᱟᱱ ᱛᱟᱢᱟ ᱟᱡᱚᱢ ᱫᱟᱢ ᱜᱚᱝᱠᱮ
ᱦᱮᱸ ᱢᱤᱫᱷᱟᱣ ᱞᱟᱹᱭ ᱢᱮ
ᱚ ᱞᱟᱹᱭᱮᱫᱤᱧ ᱮᱱᱟᱱᱟᱜ ᱮ ᱱᱟᱢᱵᱟᱨ ᱫᱚ ᱨᱟᱠᱟᱵ ᱠᱟᱱᱟ ᱟᱫᱚ ᱠᱟᱴᱟ ᱟ ᱥᱮ ᱪᱤᱠᱟᱹᱜᱼᱟ ᱧᱮᱞ ᱟᱫᱚ ᱩᱱᱠᱟ ᱫᱚ ᱵᱟᱭ ᱚᱞᱟ ᱦᱳᱭ ᱥᱮ
ᱟᱪᱪᱷᱟ ᱟᱪᱪᱷᱟ ᱦᱳᱠ
ᱡᱚᱛᱚ ᱦᱚᱲ ᱜᱟᱞᱢᱟᱨᱟ ᱦᱩᱭ ᱞᱮᱠᱟ ᱜᱟᱞᱢᱟᱨᱟ ᱦᱩᱭ ᱞᱮᱱ ᱯᱮ ᱟᱫᱚ ᱤᱧ ᱡᱟᱦᱟᱸᱧ ᱞᱟᱹᱭ ᱪᱚᱭᱮᱫ ᱛᱟᱦᱮᱸᱱᱟ ᱡᱮ ᱵᱟᱝᱢᱟ ᱱᱚᱜᱼᱚᱭ ᱱᱚᱝᱠᱟ ᱟᱛᱳ ᱨᱮᱱᱟᱝ ᱮ ᱱᱚᱜᱼᱚ ᱱᱚᱝᱠᱟᱱ ᱡᱟᱦᱟᱱ ᱠᱟᱹᱢᱤ ᱦᱚᱨᱟ ᱠᱚ ᱧᱮᱞᱚᱜᱚᱜ ᱠᱟᱱᱟ ᱟᱫᱚ ᱪᱮᱫ ᱞᱮᱠᱟᱢ ᱞᱟᱹᱭ ᱥᱮ ᱪᱮᱫ ᱥᱟᱹᱨᱤᱜᱮ ᱢᱤᱫᱴᱮᱱ ᱢᱟᱺᱡᱷᱤ ᱵᱟᱵᱟ ᱮ ᱟᱭᱟᱜ ᱟᱭᱩᱨ ᱥᱩᱛᱜ ᱛᱮ ᱟᱡᱨᱮᱱ ᱜᱚᱱᱤ ᱜᱩᱨᱩ ᱪᱮᱫ ᱞᱮᱠᱟ ᱵᱷᱟᱵ ᱪᱮᱫ ᱵᱤ ᱞᱮᱠᱚ ᱠᱷᱟᱱ ᱱᱟᱯᱟᱭᱚᱜᱼᱟ ᱠᱚ ᱱᱚᱣᱟ ᱵᱟᱠᱚ ᱵᱟᱠᱷᱨᱟ ᱛᱮ ᱪᱮᱫ ᱞᱮᱠᱟᱢ ᱵᱮᱥ ᱦᱩᱭᱟ
ᱯᱳᱭᱞᱳ ᱫᱚᱦᱚ ᱡᱟᱦᱟᱸ ᱱᱤᱛᱚᱜ ᱨᱮᱱᱟᱜ ᱯᱚᱨᱤᱥᱛᱷᱤᱛᱤ ᱡᱟᱦᱟᱸ ᱧᱮᱞᱚᱜ ᱠᱟᱱ ᱫᱚ ᱦᱟᱸᱜ ᱜᱤᱫᱽᱨᱟᱹ ᱯᱤᱫᱽᱨᱟᱹ ᱠᱚ ᱚᱱᱟ ᱮᱱᱮᱡ ᱥᱮᱨᱮᱧ ᱨᱮ ᱦᱟᱛᱟᱣᱟ ᱥᱮ ᱨᱟᱹᱥᱠᱟᱹ ᱨᱮ ᱟᱫ ᱱᱚᱣᱟ ᱠᱚ ᱡᱤᱱᱤᱥ ᱯᱩᱭᱩᱞᱩ ᱵᱟᱲᱟᱭ ᱦᱩᱭᱩᱜᱼᱟ ᱡᱮ ᱯᱷᱚᱞᱴ ᱴᱟᱜ ᱫᱚ ᱪᱮᱫ ᱠᱟᱱᱟ ᱢᱟᱱᱮ ᱯᱷᱚᱞᱴ ᱢᱟᱱᱮ ᱵᱷᱩᱞᱴᱟᱜ ᱫᱚ ᱪᱮᱫ ᱠᱟᱱᱟ
ᱦᱳᱭ
ᱚᱠᱚᱭ ᱚᱠᱚᱭᱟᱜ ᱠᱟᱱᱟ ᱪᱮᱫ ᱡᱮᱢᱚᱱ ᱦᱩᱭᱩᱜ ᱠᱟᱱᱟ᱾ ᱯᱩᱭᱞᱳ ᱨᱮᱫᱚ ᱵᱩᱞ ᱠᱟᱱᱟ ᱜᱟᱲᱤᱭᱟᱱ ᱠᱚᱣᱟᱜ ᱱᱩᱠᱩ ᱡᱟᱦᱟᱭ ᱮ ᱯᱟᱹᱴᱷᱩᱣᱟᱹ ᱠᱚ ᱢᱮᱱ ᱠᱚᱣᱟ ᱩᱱᱠᱩᱣᱟᱜ ᱵᱷᱩᱞ ᱠᱟᱱᱟ ᱫᱤᱛᱤᱭᱚᱛᱚ ᱚᱱᱟ ᱪᱮᱛᱟᱱ ᱨᱮ ᱡᱟᱦᱟᱸ ᱮ ᱢᱮᱱᱟᱜ ᱠᱚᱣᱟ ᱟᱹᱛᱩ ᱨᱮ ᱟᱹᱛᱩ ᱨᱮᱱ ᱦᱚᱲ ᱠᱚᱣᱟᱜ ᱯᱷᱚᱞᱴ ᱢᱮᱱᱟᱜ ᱜᱮᱭᱟ ᱡᱟᱦᱟᱸ ᱫᱚ ᱟᱛᱳ ᱨᱮᱱ ᱦᱚᱲ ᱠᱚ ᱪᱤᱱᱛᱟᱹ ᱵᱷᱟᱵᱽᱱᱟ ᱮᱴᱟᱜ ᱨᱚᱠᱚᱢ ᱛᱟᱦᱮᱱ ᱜᱮᱭᱟ ᱡᱮᱢᱚᱱ ᱟᱹᱛᱩ ᱨᱮᱱ ᱦᱚᱲ ᱠᱚ ᱪᱤᱠᱟᱹᱜᱼᱟ ᱠᱟᱹᱴᱤᱡ ᱵᱚᱭᱚᱥ ᱦᱩᱭ ᱞᱮᱱ ᱠᱷᱟᱱ ᱩᱱᱠᱩ ᱵᱟᱦᱨᱮ ᱠᱟᱹᱢᱤ ᱞᱟᱹᱜᱤᱫ ᱠᱚ ᱠᱩᱨᱩᱢᱩᱴᱩ ᱫᱚᱢᱮ ᱦᱮᱸᱥᱮ ᱛᱚ ᱦᱩᱰᱤᱧ ᱦᱩᱰᱤᱧ ᱜᱤᱫᱽᱨᱟᱹ ᱫᱚ ᱪᱮᱫ ᱡᱮ ᱵᱟᱝᱟ ᱯᱟᱲᱦᱟᱣ ᱡᱟᱦᱟᱸ ᱛᱤᱱᱟᱹᱜ ᱜᱟᱱᱚᱜ ᱠᱟᱱᱟ ᱜᱟᱱᱚᱜ ᱠᱟᱱᱟ ᱵᱟᱠᱷᱟᱱ ᱫᱚ ᱵᱟᱦᱨᱮ ᱠᱟᱹᱢᱤ ᱪᱟᱞᱟᱣ ᱦᱩᱭᱩᱜᱼᱟ᱾ ᱟᱨ ᱩᱱᱠᱩ ᱦᱚᱸ ᱚᱱᱟ ᱥᱟᱶ ᱥᱟᱶ ᱛᱮᱠᱚ ᱪᱟᱞᱟᱣ ᱡᱚᱝᱚᱜᱼᱟ ᱩᱱᱠᱩ ᱪᱮᱫ ᱦᱚᱸ ᱵᱟᱠᱚ ᱞᱟᱹᱭᱟ᱾ ᱚᱱᱟ ᱢᱤᱫᱴᱤᱡ ᱥᱚᱢᱚᱥᱥᱟ ᱫᱤᱛᱤᱭᱚ ᱛᱤᱛᱭᱚ ᱦᱩᱭᱩᱜ ᱠᱟᱱᱟ ᱟᱵᱚ ᱨᱮᱱ ᱡᱟᱦᱟᱭ ᱥᱤᱥᱴᱮᱢ ᱨᱮ ᱢᱮᱱᱟᱜ ᱢᱟᱱᱮ ᱥᱤᱥᱴᱮᱢ ᱨᱮᱱ ᱞᱟᱹᱴᱩ ᱵᱚᱦᱚᱜ ᱨᱮᱱ ᱦᱚᱲ ᱠᱚ ᱦᱟᱸᱜ ᱢᱮᱱᱟᱜ ᱠᱚᱫᱚ ᱦᱟᱸᱜ ᱡᱟᱦᱟᱸ ᱫᱚ ᱦᱩᱭᱩᱜ ᱠᱟᱱᱟ ᱢᱟᱹᱡᱷᱤ ᱠᱚ ᱯᱟᱨᱜᱟᱱᱟ ᱠᱚ ᱦᱟᱸᱜ ᱩᱱᱠᱩ ᱢᱟᱱᱮ ᱩᱱᱠᱩᱣᱟᱜ ᱫᱚ ᱵᱷᱩᱞ ᱦᱚᱸ ᱞᱟᱹᱭ ᱜᱟᱱᱚᱜᱼᱟ ᱦᱟᱸᱜ ᱠᱟᱨᱚᱱ ᱫᱚ ᱦᱚᱳᱭᱛᱚ ᱠᱚ ᱪᱮᱥᱴᱟ ᱫᱚ ᱪᱮᱥᱴᱟᱭᱮᱫ ᱜᱮᱭᱟ ᱦᱭᱛᱳ ᱵᱟᱝ ᱜᱟᱱᱚᱜ ᱠᱟᱱᱟ ᱚᱱᱟ ᱫᱚ ᱦᱟᱜ ᱵᱷᱩᱞ ᱥᱮᱫ ᱫᱚ ᱦᱟᱜ ᱵᱟᱹᱧ ᱥᱟᱵᱟ᱾
ᱦᱮᱸ
ᱛᱚ ᱡᱩᱫᱤ ᱧᱮᱞᱚᱜᱼᱟ ᱱᱚᱣᱟ ᱠᱚ ᱴᱷᱤᱠ ᱞᱟᱹᱜᱤᱫ ᱫᱚ ᱯᱳᱭᱞᱩ ᱠᱟᱛᱷᱟ ᱦᱩᱭᱩᱜ ᱠᱟᱱᱟ ᱤᱧᱤᱧ ᱢᱚᱱᱮ ᱦᱮᱸ ᱢᱟ ᱢᱚᱱᱮ ᱜᱮᱭᱟ ᱱᱚᱣᱟ ᱢᱟᱡᱮ ᱢᱟᱡᱮ ᱪᱤᱱᱛᱟᱹ ᱵᱷᱟᱱᱟ ᱜᱮᱭᱟ ᱪᱮᱫ ᱪᱤᱠᱟᱹ ᱜᱟᱱᱼᱟ ᱱᱚᱜᱼᱚᱭ ᱡᱮ ᱪᱤᱠᱤ ᱤᱫᱤ ᱠᱟᱛᱮᱜ ᱥᱟᱸᱜᱷᱟᱨ ᱪᱟᱞᱟᱜ ᱦᱩᱭᱩᱜ ᱜᱮᱭᱟ ᱥᱮ ᱟᱹᱛᱩ ᱟᱹᱛᱩ?
ᱦᱳᱭ
ᱚᱱᱠᱟᱜᱮ ᱢᱟᱡᱷᱤ ᱠᱚ ᱮ ᱦᱚᱲ ᱠᱚ ᱤᱫᱤ ᱠᱟᱛᱮᱫ ᱚᱱᱠᱟ ᱦᱚᱸ ᱟᱹᱛᱩ ᱟᱹᱛᱩ ᱨᱮ ᱥᱟᱸᱜᱷᱟᱨ ᱪᱟᱞᱟᱜ ᱥᱟᱸᱜᱷᱟᱨ ᱪᱟᱞᱟᱣ ᱫᱚᱨᱠᱟᱨ ᱠᱟᱱ ᱜᱮᱭᱟ ᱢᱟᱱᱮ ᱜᱤᱫᱽᱨ ᱯᱤᱫᱽᱨᱟᱹ ᱠᱚ ᱯᱟᱲᱦᱟᱣ ᱤᱫᱤ ᱠᱟᱛᱮᱫ ᱥᱟᱶᱛᱮ ᱚᱱᱮ ᱠᱮᱨᱮᱠᱴᱟᱨ ᱰᱮᱵᱷᱞᱚᱯᱢᱮᱱᱴ ᱡᱟᱦᱟᱸ ᱫᱚ ᱮᱠᱫᱚᱢ ᱜᱮ ᱵᱟᱹᱱᱩᱜ ᱩᱛᱟᱹᱨᱟ ᱡᱟᱦᱟᱸ ᱫᱚ ᱮᱫ ᱪᱷᱟᱹᱛᱤᱠ ᱠᱚ ᱞᱟᱹᱜᱤᱫ ᱟᱵᱚᱣᱟᱜ ᱫᱚᱠᱚ ᱞᱟᱹᱭ ᱵᱟᱲᱟᱭᱟ ᱡᱮ ᱟᱵᱚᱣᱟᱜ ᱥᱚᱝᱥᱠᱨᱤᱛᱤ ᱟᱹᱰᱤ ᱪᱮᱦᱨᱟ ᱠᱤᱱᱛᱩ ᱥᱟᱹᱨᱤ ᱠᱟᱛᱷᱟ ᱞᱟᱹᱭᱛᱮ ᱱᱤᱛᱚᱜ ᱨᱮᱱᱟᱜ ᱜᱤᱫᱽᱨᱟᱹ ᱯᱤᱫᱽᱨᱟᱹ ᱠᱚᱣᱟᱜ ᱡᱟᱦᱟᱸ ᱧᱮᱞ ᱠᱟᱱᱟ ᱠᱮᱨᱮᱠᱴᱟᱨ ᱰᱮᱵᱷᱞᱯᱢᱮᱱᱴ ᱮᱠᱫᱚᱢ ᱜᱮ ᱵᱟᱝ ᱛᱮᱭᱟᱨ ᱨᱟᱠᱟᱵ ᱡᱟᱦᱟᱸ ᱟᱛᱩ ᱨᱮᱥᱯᱮᱠᱴ ᱢᱮᱱᱛᱮ ᱡᱤᱱᱤᱥ ᱠᱟᱛ ᱛᱟᱠᱩ ᱚᱱᱟ ᱠᱚᱫᱚ ᱮᱠᱫᱚᱢ ᱜᱮ ᱵᱟᱝ ᱵᱟᱹᱱᱩᱜ ᱩᱛᱟᱹᱨᱟ ᱚᱱᱟ ᱠᱚ ᱡᱮᱱᱚ ᱚᱲᱟᱜ ᱦᱚᱲ ᱠᱚ ᱥᱮᱬᱟ ᱠᱚᱢᱟ ᱠᱚ᱾ ᱮ ᱚᱱᱟ ᱯᱚᱨᱮ ᱦᱩᱭᱩᱜ ᱠᱟᱱᱟ ᱚᱱᱮ ᱚᱱᱟ ᱡᱤᱱᱤᱥ ᱢᱟᱜ ᱜᱮ ᱩᱱᱠᱩ ᱯᱟᱹᱴᱷᱩᱣᱟᱹ ᱠᱚ᱾ ᱤᱥᱠᱩᱞ ᱨᱮᱠᱚ ᱥᱠᱩᱞ ᱥᱮ ᱠᱚᱞᱮᱡᱽ ᱨᱮᱦᱚᱸ ᱠᱚ ᱢᱟᱱᱮ ᱢᱮᱛᱟ ᱠᱚᱣᱟᱠᱚ ᱡᱟᱦᱟᱸᱛᱮ ᱥᱩᱵᱤᱫᱟᱜ ᱪᱮᱫ ᱩᱱᱠᱩ ᱫᱚ ᱚᱱᱟ ᱤᱫᱤ ᱠᱟᱛᱮᱫ ᱢᱟᱭᱤᱱᱰ ᱮᱴᱟᱜ ᱨᱮ ᱛᱟᱦᱮᱱᱟ ᱟᱫᱚ᱾ ᱯᱚᱨᱚᱵᱚᱨᱛᱤ ᱠᱟᱞᱨᱮ ᱡᱚᱠᱷᱚᱱ ᱩᱱᱠᱩ ᱦᱟᱸᱜ ᱦᱟᱯᱮᱱ ᱫᱤᱱ ᱨᱮ ᱱᱚᱣᱟ ᱥᱤᱥᱴᱮᱢ ᱨᱮᱠᱚ ᱦᱤᱡᱩᱜᱼᱟ᱾ ᱥᱮ ᱠᱚ ᱛᱤᱸᱜᱩᱱᱟ᱾ ᱟᱫᱚ ᱩᱱᱠᱩ ᱜᱮ ᱦᱟᱸᱜ ᱱᱚᱣᱟᱴᱟᱜ ᱟᱹᱰᱤ ᱪᱮᱦᱨᱟ ᱠᱚ ᱞᱟᱦᱟ ᱤᱫᱤ ᱫᱟᱲᱮᱭᱟᱜᱼᱟ᱾ ᱟᱵᱚᱣᱟᱜ ᱥᱚᱢᱚᱥᱥᱟ ᱦᱩᱭᱩᱜ ᱠᱟᱱᱟ ᱱᱩᱠᱩ ᱡᱟᱦᱟᱸ ᱥᱤᱥᱴᱮᱢ ᱨᱮ ᱢᱮᱱᱟᱜ ᱠᱚ ᱠᱚ ᱩᱱᱠᱩ ᱫᱚ ᱦᱟᱸᱜ ᱡᱷᱚᱛᱚ ᱫᱚ ᱦᱟᱸᱜ ᱚᱱᱠᱟ ᱫᱚ ᱚᱞ ᱯᱟᱲᱦᱟᱣ ᱫᱚ ᱵᱟᱝ ᱦᱩᱭᱠᱟᱱ ᱜᱮᱭᱟ ᱦᱟᱸᱜ᱾ ᱡᱟᱦᱟᱸᱭ ᱠᱚ ᱚᱞ ᱯᱟᱲᱦᱟᱣ ᱠᱟᱱ ᱜᱮᱭᱟ ᱩᱱᱠᱩ ᱦᱚᱭᱛᱚ ᱥᱚᱴᱷᱤᱠ ᱠᱚ ᱧᱮᱞ ᱧᱟᱢ ᱮᱫᱟ ᱠᱤᱱᱛᱩ ᱟᱛᱩ ᱨᱮ ᱦᱚᱭᱛᱚ ᱡᱷᱚᱛᱚ ᱫᱚ ᱚᱱᱟ ᱥᱚᱴᱷᱤᱠ ᱵᱟᱠᱚ ᱢᱟᱱᱟᱣ ᱵᱟᱛᱟᱣ ᱮᱫᱟ᱾ ᱦᱮᱸᱥᱮ᱾ ᱢᱮᱱ ᱫᱚ ᱦᱩᱭᱩᱜ ᱠᱟᱱᱟ ᱥᱮᱪᱮᱫ ᱥᱟᱶᱛᱮ ᱠᱮᱨᱮᱠᱴᱟᱨ ᱰᱮᱵᱷᱞᱚᱯᱢᱮᱱᱴ ᱫᱚ ᱫᱚᱨᱠᱟᱨ ᱠᱟᱱ ᱜᱮ᱾ ᱡᱟᱦᱟᱸᱛᱮ ᱴᱷᱤᱠ ᱵᱷᱩᱞ ᱦᱚᱸ ᱵᱟᱲᱟᱭ ᱧᱟᱢᱚᱜᱼᱟ ᱥᱟᱶᱛᱮ ᱱᱚᱞᱮᱡᱽ ᱴᱟᱜ ᱦᱚᱸ ᱦᱤᱡᱩᱜᱼᱟ᱾
ᱮ ᱦᱮ ᱟᱫᱚ ᱠᱟᱛᱷᱟ ᱫᱚ ᱦᱩᱭᱩᱜ ᱠᱟᱱᱟ ᱤᱱᱟᱹ ᱤᱧ ᱯᱳᱞᱳ ᱫᱩᱧ ᱞᱟᱹᱭᱟ ᱯᱩᱭᱭᱞᱳ ᱛᱮᱱᱟᱜ ᱡᱟᱦᱟᱸᱧ ᱞᱟᱹᱭᱟ ᱡᱮ ᱢᱟᱲᱟᱝ ᱡᱟᱦᱟᱸ ᱞᱮᱠᱟ ᱠᱩᱞᱟᱹᱭ ᱛᱟᱦᱮᱸᱫ ᱫᱚ ᱟ ᱵᱟᱨᱚᱱ
ᱟᱪᱪᱷᱟ ᱱᱮᱴᱣᱟ. ᱨᱠ ᱨᱮ ᱰᱤᱥᱴᱟᱵᱮᱫ ᱛᱟᱢᱟ ᱱᱤᱥᱪᱚᱭ ᱜᱮ ᱨᱚᱲ ᱜᱮᱫᱚᱜ ᱠᱟᱱᱟ ᱦᱟᱸᱜ᱾ ᱠᱟᱹᱴᱤᱡ ᱱᱮᱴᱣᱟ. ᱨᱠ ᱮᱨᱤᱭᱟ ᱨᱮ ᱪᱟᱞᱟᱜ ᱢᱮ᱾
ᱞᱟᱹᱭᱫᱟᱹᱧ ᱡᱮ ᱢᱤᱫᱴᱟᱝ ᱢᱟᱹᱡᱷᱤ ᱢᱤᱫᱴᱟᱝ ᱟᱹᱛᱩ ᱨᱮᱱᱟᱜ ᱪᱮᱫ ᱞᱮᱠᱟ ᱠᱟᱛᱮ ᱟᱡ ᱩᱛᱱᱟᱹᱣ ᱰᱟᱦᱟᱨ ᱛᱮᱭ ᱤᱫᱤ ᱫᱟᱲᱮᱭᱟᱜᱼᱟ᱾ ᱚᱱᱟ ᱦᱚᱸ ᱤᱧ ᱞᱟᱹᱭᱟ ᱢᱤᱫᱴᱟᱝ ᱢᱟᱡᱷᱤ ᱢᱟᱹᱡᱷᱤ ᱤᱭᱟᱹ ᱫᱚ ᱟᱵᱚ ᱫᱚ ᱱᱤᱛᱚᱜ ᱧᱮᱞᱚᱜᱚᱜ ᱠᱟᱱᱟ ᱢᱟᱹᱡᱷᱤ ᱫᱚ ᱥᱟᱹᱨᱤ ᱜᱮ᱾ ᱦᱚᱭ ᱦᱚᱭ ᱥᱟᱱᱟᱢ ᱟᱛᱩ ᱨᱤᱱ ᱢᱟ. ᱡᱷᱤ ᱫᱚ ᱚᱱᱠᱟᱱ ᱜᱮᱭᱟ ᱠᱚ᱾ ᱫᱷᱩᱲᱤᱭᱟᱹ ᱥᱮ ᱚᱱᱠᱟᱱ ᱞᱟᱥᱮᱨ ᱦᱟᱛᱟᱝ ᱟᱱ ᱫᱚ ᱵᱟᱝ᱾ ᱟᱫᱚ ᱫᱚᱦᱚ ᱦᱩᱭᱩᱜᱼᱟ ᱫᱚᱦᱚ ᱦᱩᱭᱩᱜᱼᱟ ᱫᱚᱦᱚ ᱟᱫᱚ ᱫᱚᱦᱚ ᱦᱩᱭᱩᱜᱼᱟ ᱫᱚ ᱩᱱᱤ ᱫᱚ ᱪᱮᱫ ᱮ ᱪᱤᱠᱟᱹᱭᱟ ᱩᱱᱤ ᱫᱚ ᱪᱮᱫ ᱦᱚᱸ ᱵᱟᱭ ᱵᱟᱲᱟᱭᱟᱭ᱾ ᱚᱱᱟ ᱞᱟᱹᱭᱟ ᱦᱮᱸ ᱥᱮ ᱵᱟᱝ ᱚᱱᱟ ᱠᱷᱟᱹᱛᱤᱨ ᱛᱤᱧ ᱞᱟᱹᱭᱟ ᱢᱤᱫᱴᱟᱝ ᱢᱟᱹᱡᱷᱤ ᱫᱚ ᱢᱤᱫ ᱱᱚᱝ ᱚᱱᱠᱟᱱ ᱦᱚᱲᱟᱢ ᱥᱮ ᱫᱚᱨᱠᱟᱨᱟᱭ ᱠᱟᱱᱟ ᱡᱚᱠᱤ ᱟᱡ ᱟᱭᱟᱜ ᱟ. ᱛᱩ ᱨᱮᱱ ᱦᱚᱲ ᱡᱚᱛᱮ ᱢᱚᱸᱡᱽ ᱫᱷᱟᱨᱮ ᱛᱮ ᱥᱤᱠᱷᱟᱹᱣ ᱯᱟᱲᱦᱟᱣ ᱫᱟᱲᱮᱭᱟᱠᱚᱢᱟᱭ ᱦᱮᱸᱥᱮ ᱵᱟᱝ? ᱤᱱᱟᱹ ᱛᱟᱭᱚᱢ ᱛᱮ ᱚᱱᱮ ᱡᱟᱦᱟᱸ ᱵᱚᱱ ᱞᱟᱹᱭᱮ ᱫᱚ ᱪᱟᱸᱫ ᱨᱮ ᱠᱤᱢᱵᱟ ᱪᱟᱸᱫᱚ ᱫᱚ ᱵᱟᱨ ᱦᱟᱯᱛᱟ ᱪᱷᱟᱰᱟ ᱢᱤᱫ ᱫᱷᱟ. ᱣ ᱠᱟᱛᱮ ᱡᱩᱫᱤ ᱵᱚᱱ ᱫᱩᱲᱩᱵ ᱫᱟᱲᱮ ᱠᱚᱜᱼᱟ ᱥᱮ ᱢᱟᱱᱮ ᱢᱤᱫ ᱜᱷᱟᱹᱲᱤᱡ ᱵᱟᱨ ᱜᱷᱚᱱᱴᱟ ᱜᱟᱱ ᱨᱮᱱᱟᱜ᱾ ᱡᱮ ᱟ. ᱛᱩ ᱨᱮᱱᱟᱜ ᱦᱟᱞᱚᱛ ᱚᱠᱟ ᱞᱮᱠᱟ ᱦᱮᱱᱟᱜᱼᱟ ᱪᱮᱫ ᱛᱮ ᱪᱤᱠᱟᱹᱜ ᱠᱟᱱᱟ ᱵᱚᱱ ᱦᱮᱸᱥᱮ ᱵᱟᱝ? ᱱᱤ ᱱᱤᱭᱟᱹ ᱠᱚ ᱡᱩᱫᱤ ᱜᱟᱞᱢᱟᱨᱟᱣ ᱜᱟᱞᱚᱪ ᱨᱮ ᱦᱩᱭ ᱠᱚᱜᱼᱟ᱾ ᱚᱱᱠᱟᱱ ᱞᱮᱠᱟᱨᱮ ᱤᱱᱟᱹ ᱛᱟᱭᱚᱢ ᱡᱚᱠᱷᱚᱱ ᱠᱷᱟ ᱱᱚᱜᱼᱚ ᱱᱚᱝᱠᱟ ᱢᱟᱹᱭ ᱵᱟᱹᱵᱩ ᱛᱮᱠᱚ ᱪᱮᱫ ᱞᱮᱠᱟ ᱪᱤ ᱪᱤᱠᱟᱹᱭ ᱮᱫᱟ ᱠᱚ ᱵᱟᱠᱚ ᱚᱞ ᱯᱟᱲᱦᱟᱣ ᱠᱚ ᱪᱟᱞᱟᱜ ᱠᱟᱱᱟ ᱠᱚ ᱥᱮ ᱵᱟᱝ? ᱮᱭ ᱩᱢᱩᱠ ᱠᱟᱱ ᱯᱷᱟᱨᱱᱟ ᱨᱤᱱ ᱦᱚᱯᱚᱱ ᱪᱮᱫᱟᱜ ᱵᱟᱭ ᱪᱟᱞᱟᱜ ᱠᱟᱱ ᱛᱟᱢᱟ ᱪᱮᱫ ᱪᱮᱠᱟ ᱪᱤᱠᱟᱹᱭᱮᱱᱟᱭ ᱟᱫᱚ ᱡᱩᱫᱤ ᱞᱟᱹᱭ ᱵᱟᱭ ᱯᱟᱲᱦᱟᱜ ᱠᱷᱟᱱ ᱪᱮᱫᱟᱜ ᱵᱟᱭ ᱯᱟᱲᱦᱟᱜᱼᱟ ᱪᱮᱫ ᱚᱥᱩᱵᱤᱫᱟ ᱠᱟᱱᱛᱮ᱾ ᱦᱚᱦᱚᱣᱟᱭ ᱢᱮ ᱩᱱᱤ ᱵᱚᱱ ᱯᱟᱲᱦᱟᱣ ᱦᱚᱪᱚᱭᱟ᱾ ᱪᱮᱫᱟᱜ ᱟᱢ ᱵᱟᱢ ᱯᱟᱲᱦᱟᱜᱼᱟ? ᱟᱵᱚ ᱫᱚ ᱵᱟᱹᱵᱩ ᱱᱤᱛᱚᱜ ᱵᱟᱢ ᱵᱩᱡᱷᱟᱹᱣ ᱫᱟᱲᱮᱭᱟᱜ ᱠᱟᱱᱟ ᱛᱟᱭᱚᱢ ᱫᱟᱨᱟᱢ ᱟᱢᱮᱢ ᱵᱩᱡᱷᱟᱹᱣᱟ ᱩᱱ ᱚᱠᱛᱚ ᱟᱢ ᱟᱞᱮ ᱞᱮ ᱢᱮᱛᱟᱢ ᱠᱟᱱᱟ ᱱᱚᱣᱟ ᱠᱟᱛᱷᱟ ᱠᱤᱱᱛᱩ ᱟᱢ ᱛᱟᱭᱚᱢ ᱫᱟᱨᱟᱢ ᱟᱢ ᱱᱚᱣᱟ ᱠᱟᱛᱷᱟ ᱟᱞᱮ ᱵᱟᱢ ᱢᱮᱱ ᱫᱟᱲᱮᱭᱟᱞᱮᱭᱟ᱾ ᱡᱮ ᱵᱟᱯᱮ ᱥᱤᱠᱷᱟᱹᱣ ᱯᱟᱲᱦᱟᱣ ᱞᱮᱫᱤᱫᱤᱧᱟ ᱥᱮ ᱵᱟᱯᱮ ᱵᱟᱲᱟᱭ ᱦᱚᱪᱚ ᱞᱤᱫᱤᱧᱟ᱾ ᱫᱚ ᱤᱧ ᱫᱚ ᱱᱟ ᱵᱟᱞᱚᱠᱤᱧ ᱛᱟᱦᱮᱸ ᱠᱟᱱᱟ ᱦᱩᱰᱤᱧᱚᱜ ᱤᱧ ᱛᱟᱦᱮᱸ ᱠᱟᱱᱟ᱾ ᱵᱟᱝ ᱤᱧ ᱵᱩᱡᱽ ᱡᱚᱝ ᱛᱟᱦᱮᱸ ᱚᱠᱟᱴᱟᱜ ᱵᱷᱟᱹᱜᱤᱭᱟ ᱚᱠᱟᱴᱟᱜ ᱵᱟᱹᱲᱤᱡᱼᱟ᱾ ᱢᱮᱱᱠᱷᱟᱱ ᱱᱤᱛᱚᱜ ᱤᱧ ᱛᱤᱧ ᱵᱟᱰᱟᱭ ᱫᱟᱲᱮᱭᱟᱫᱟ ᱡᱮ ᱟᱨ ᱱᱤᱛᱚᱜ ᱵᱟᱰᱟᱭ ᱠᱟᱛᱮ ᱤᱧᱟᱹᱜ ᱠᱟᱹᱢᱤ ᱨᱮ ᱵᱟᱝ ᱞᱟᱜᱟᱜ ᱠᱟᱱ ᱛᱤᱧᱟᱹ᱾ ᱩᱱ ᱡᱩᱫᱤ ᱦᱚᱭᱛᱚ ᱡᱟᱦᱟᱸ ᱞᱮᱠᱟ ᱠᱟᱛᱮᱜ ᱡᱩᱫᱤ ᱪᱟᱪᱚ ᱠᱮᱴᱮᱡ ᱠᱤᱧᱟᱹ ᱥᱮᱯᱮ᱾ ᱥᱤᱠᱷᱟᱹᱣ ᱵᱟᱲᱟ ᱠᱤᱧᱟᱹ ᱱᱟᱯᱟᱭ ᱫᱷᱟᱨᱟᱛᱮ ᱦᱚᱭᱛᱚ ᱱᱚᱝᱠᱟ ᱫᱚ ᱵᱟᱝ ᱦᱩᱭ ᱠᱚᱜᱼᱟ᱾ ᱚᱱᱟ ᱵᱟᱠᱷᱨᱟᱛᱮ ᱚᱱᱠᱟ ᱞᱮᱠᱟ ᱠᱟᱛᱮ ᱩᱱᱤ ᱟᱭᱟᱜ ᱟ. ᱛᱩ ᱨᱤᱱ ᱦᱚᱲ ᱦᱚᱯᱚᱱ ᱢᱟᱱᱮ ᱜᱷᱩᱱᱤ ᱜᱷᱩᱨᱤᱯ ᱠᱚ ᱪᱮᱫ ᱞᱮᱠᱟ ᱠᱚ ᱠᱟᱹᱢᱤ ᱠᱟᱱᱟ ᱱᱚᱜᱼᱚᱭ ᱡᱮ ᱪᱷᱟᱹᱯᱨᱤ ᱮᱱᱮᱡ ᱠᱚ ᱮᱭ ᱩᱢᱩᱠ ᱚᱱᱮ ᱚᱝᱠᱟ ᱵᱮᱯᱟᱨ ᱢᱤᱫᱴᱟ. ᱝ ᱛᱩᱹᱨᱩᱵᱽ ᱞᱮᱠᱟ ᱡᱩᱫᱤ ᱦᱩᱭ ᱠᱚᱜᱼᱟ ᱚᱱᱟ ᱫᱚ ᱦᱚᱭᱛᱚ ᱤᱧᱫᱩᱧ ᱢᱚᱱᱮᱭᱮᱫ ᱟᱹᱰᱤ ᱜᱮ ᱱᱟᱯᱟᱭ ᱠᱚᱜ ᱜᱮ ᱥᱮ ᱪᱮᱫᱞᱮᱠᱟ?
ᱦᱩᱸ ᱦᱩᱸ ᱦᱩᱸ᱾
ᱵᱟᱝ ᱡᱩᱫᱤ ᱚᱱᱠᱟ ᱫᱩᱲᱩᱵ ᱦᱚᱸ ᱟᱹᱰᱤ ᱦᱚᱲᱟ ᱛᱚ ᱢᱮᱱᱫᱟᱹᱧ ᱢᱟᱱᱮ ᱱᱚᱜᱼᱱᱟ ᱫᱩᱲᱩᱵ ᱢᱟ ᱟᱹᱰᱤ ᱢᱟᱨᱟᱝ ᱮ ᱠᱟᱹᱢᱤᱭᱟ ᱦᱟᱸᱜ ᱡᱮ ᱢᱟᱱᱮ ᱡᱩᱢᱤᱫ ᱛᱮᱦᱚᱸ ᱟᱹᱰᱤᱜᱟᱱ ᱜᱮ ᱥᱩᱵᱤᱫᱷᱟ ᱠᱚᱜᱼᱟ ᱱᱚᱣᱟᱴᱟᱜ ᱠᱤᱱᱛᱩ ᱡᱟᱦᱟᱸ ᱞᱟᱹᱭ ᱠᱮᱜᱼᱟ ᱦᱟᱸᱜ ᱫᱩᱲᱩᱵ ᱴᱟᱜ ᱚᱱᱟ ᱯᱨᱚᱜᱨᱟᱢ ᱠᱚ ᱤᱫᱤ ᱠᱟᱛᱮᱫ ᱥᱮ ᱟᱨ ᱵᱟᱫ ᱵᱟᱹᱠᱤ ᱡᱟᱦᱟᱸ ᱟᱹᱛᱩ ᱨᱮᱱᱟᱜ ᱯᱚᱞᱚᱢ ᱠᱚ ᱤᱫᱤ ᱠᱟᱛᱮᱫ ᱚᱱᱟ ᱠᱚᱫᱚ ᱫᱩᱲᱩᱵ ᱫᱚ ᱴᱷᱤᱠ ᱫᱚ ᱦᱮᱸ ᱮᱠᱫᱚᱢ ᱜᱮ ᱫᱚᱨᱠᱟᱨ ᱠᱟᱱ ᱜᱮᱭᱟ᱾ ᱟᱨ ᱡᱟᱦᱟᱸ ᱚᱠᱚᱭ ᱵᱟᱭ ᱯᱟᱲᱦᱟᱜ ᱠᱟᱱᱟᱭ ᱪᱮᱫᱟᱜ ᱵᱟᱭ ᱯᱟᱲᱦᱟᱜ ᱠᱟᱱᱟ ᱱᱚᱣᱟ ᱠᱚᱦᱚᱸ ᱫᱩᱲᱩᱵ ᱴᱷᱤᱠ ᱜᱮᱭᱟ᱾ ᱮᱵᱟᱨ ᱡᱟᱦᱟᱸᱭ ᱯᱨᱚᱜᱨᱟᱢ ᱠᱚ ᱠᱚᱨᱟᱣᱮᱫᱟ ᱮᱱᱮᱡ ᱠᱟᱱᱟᱭ ᱩᱱᱤ ᱪᱮᱫᱟᱜ ᱮ ᱮᱱᱮᱡ ᱠᱟᱱᱟ? ᱚᱱᱟ ᱠᱷᱚᱱ ᱢᱟᱱᱮ ᱚᱱᱟ ᱢᱟ ᱠᱩᱞᱤ ᱢᱟ ᱫᱚᱨᱠᱟᱨ ᱠᱟᱱ ᱜᱮᱭᱟ ᱥᱟᱶᱛᱮ ᱟᱹᱛᱩ ᱨᱮᱜᱮ ᱵᱟᱝ ᱦᱩᱭ ᱦᱚᱪᱚ ᱞᱮᱠᱷᱟᱱ ᱜᱮ ᱪᱟᱵᱟᱭᱮᱱᱟ ᱡᱤᱱᱤᱥᱴᱟ
ᱦᱩᱸ ᱤᱱᱟᱹ ᱛᱟᱭᱚᱢ ᱛᱚ ᱚᱱᱟ ᱫᱚ ᱧᱮᱞ ᱞᱮᱠᱷᱟᱱ ᱛᱚ ᱚᱱᱟ ᱡᱩᱫᱤ ᱢᱟᱡᱷᱤᱭᱟᱜ ᱠᱟᱛᱷᱟ ᱟᱨ ᱡᱚᱛᱷᱟᱛ ᱞᱮᱠᱟᱛᱮ ᱠᱟᱛᱷᱟᱜᱼᱟ ᱚᱱᱟᱛᱮ ᱥᱳᱥᱟᱞ ᱢᱤᱰᱤᱭᱟ ᱞᱮᱠᱟᱛᱮ ᱡᱩᱫᱤ ᱵᱚᱱ ᱜᱟᱯᱟᱞᱢᱟᱨᱟ ᱡᱮᱠᱷᱚᱱ ᱱᱚᱜᱼᱚ ᱱᱚᱝᱠᱟ ᱵᱮᱯᱟᱨ ᱟᱵᱚᱣᱟᱜ ᱢᱟᱺᱡᱷᱤ ᱜᱮ ᱱᱚᱣᱟ ᱫᱚ ᱠᱩᱨᱩᱢᱩᱴᱩ ᱵᱟᱝ ᱞᱟᱹᱠᱛᱤᱭᱟ ᱪᱮᱫ ᱫᱚᱨᱠᱟᱨ ᱩᱱᱟᱹᱜ ᱦᱚᱲ ᱨᱟᱹᱥᱠᱟᱹ ᱪᱚ ᱨᱮᱱᱟᱜ ᱫᱚ ᱦᱮᱸᱥᱮ ᱾ ᱟᱵᱚ ᱚᱱᱠᱟᱱᱟᱜ ᱯᱨᱳᱜᱨᱟᱢ ᱪᱮᱫᱟᱜ ᱟᱵᱚ ᱫᱚ ᱢᱤᱫᱴᱟᱝ ᱥᱤᱠᱷᱱᱟᱹᱛᱟᱱ ᱱᱤᱛᱚᱜ ᱤᱭᱟᱹᱨᱮ ᱦᱮᱱᱟᱜ ᱟᱠᱟᱫ ᱵᱚᱱᱟ ᱥᱤᱠᱷᱱᱟᱹᱛᱚᱜᱼᱟᱵᱚᱱ ᱾ ᱤᱱᱟᱹ ᱜᱮᱵᱚᱱ ᱨᱤᱠᱟᱹᱭᱟᱵᱚᱱ ᱤᱱᱟᱹ ᱠᱷᱚᱱ ᱡᱟᱹᱥᱛᱤ ᱫᱚ ᱟᱵᱚ ᱫᱚ ᱢᱚᱱᱚᱨᱚᱧᱡᱚᱱ ᱫᱚ ᱪᱮᱫ ᱠᱟᱱᱟ ᱠᱷᱟᱞᱤ ᱩᱱᱤ ᱦᱚᱲᱮᱢ ᱧᱮᱞᱭᱟ ᱤᱱᱟᱹ ᱴᱩᱠᱩ ᱜᱮᱥᱮ ᱤᱱᱟᱹ ᱞᱟᱜᱤᱫ ᱪᱮᱫᱟᱜ ᱚᱱᱟ ᱦᱟᱡᱟᱨ ᱦᱟᱡᱟᱨ ᱴᱟᱠᱟ ᱵᱚ ᱵᱮᱠᱟᱨ ᱠᱟᱜᱼᱟ ᱾ ᱦᱮ ᱥᱮᱨᱮᱧ ᱟᱨᱚ ᱡᱟᱦᱟᱸ ᱮᱞᱵᱟᱢ ᱨᱮ ᱡᱟᱦᱟᱸᱭ ᱥᱮᱨᱮᱧ ᱥᱮ ᱡᱟᱦᱟᱸ ᱨᱮᱠᱚᱨᱰᱤᱝ ᱨᱮ ᱥᱴᱩᱰᱤᱭᱳ ᱨᱮ ᱥᱮᱨᱮᱧ ᱠᱟᱫᱟ ᱚᱱᱟ ᱦᱮᱡ ᱠᱟᱛᱮ ᱱᱚᱰᱮ ᱥᱮᱨᱮᱧᱢᱟ ᱤᱱᱟᱹ ᱨᱮᱜᱮ ᱫᱚᱢᱮ ᱠᱷᱮᱯᱟᱭᱤᱡ ᱞᱮᱠᱟᱢ ᱦᱤᱞᱟᱹᱜᱼᱟ ᱦᱮᱸ ᱥᱮ ᱵᱟᱝ
ᱦᱮᱸ ᱵᱟᱝ ᱚᱱᱟ ᱵᱚᱫᱚᱞ ᱛᱮ ᱟᱢ ᱵᱩᱨᱩ ᱡᱟᱛᱮ ᱴᱟᱢᱟᱠ ᱛᱩᱢᱫᱟᱜ ᱛᱮᱜᱮ ᱠᱚᱨᱟᱣ ᱟ ᱢᱮᱥᱮ ᱥᱮᱨᱮᱧ ᱟᱛᱮ ᱾ ᱵᱩᱲᱦᱤ ᱮᱨᱟ ᱠᱚᱠᱚ ᱛᱟᱦᱮᱱᱟ ᱦᱟᱲᱟᱢ ᱠᱚᱠᱚ ᱛᱟᱦᱮᱱᱟ ᱥᱮᱨᱮᱧ ᱟᱠᱚ ᱚᱱᱟᱛᱮ ᱨᱮᱦᱚᱸ ᱫᱚ ᱜᱟᱱᱚᱜ ᱟᱥᱮ ᱵᱟᱝ ᱾
ᱮᱠᱵᱟᱨᱮ ᱪᱮᱫᱟᱜ ᱵᱟᱝ ᱜᱟᱱᱚᱜᱼᱟ ᱱᱚᱜᱼᱚᱭ ᱡᱮᱢᱚᱱ ᱫᱩᱜᱟᱹᱲ ᱫᱚᱱ ᱠᱚᱣᱟᱜ ᱟᱫᱚᱜ ᱠᱟᱱ ᱛᱟᱵᱚᱱᱟ ᱥᱮ ᱵᱟᱝ ᱨᱤᱡᱟᱹ ᱠᱚ ᱦᱮᱸ ᱱᱚᱜᱼᱚ ᱱᱚᱣᱟ ᱠᱚ ᱡᱩᱫᱤ ᱟᱢᱮᱢ ᱟᱹᱜᱩᱭᱟ ᱱᱚᱣᱟ ᱠᱚ ᱡᱩᱫᱤ ᱩᱱᱠᱩ ᱟᱢ ᱯᱚᱭᱥᱟ ᱫᱤᱭᱮ ᱟᱹᱜᱩ ᱠᱟᱛᱮ ᱢᱮᱛᱟ ᱠᱚᱣᱟ ᱡᱟᱦᱟᱸ ᱫᱷᱟᱨᱮ ᱯᱮ ᱵᱟᱲᱟᱭᱟᱯᱮ ᱟᱞᱮ ᱠᱚᱱᱴᱨᱟᱠᱴ ᱞᱮᱯᱮ ᱟᱨ ᱱᱚᱝᱠᱟ ᱟᱯᱮᱭᱟᱜ ᱚᱱᱟ ᱫᱚ ᱥᱮᱬᱟ ᱟᱹᱜᱩ ᱥᱮ ᱟᱯᱮ ᱱᱚᱰᱮ ᱟᱹᱜᱩ ᱦᱮᱡ ᱠᱟᱛᱮ ᱯᱮ ᱩᱫᱩᱜ ᱥᱚᱫᱚᱨᱟᱯᱮ ᱡᱮ ᱟᱯᱮ ᱥᱟᱱ ᱛᱤᱱ ᱡᱟᱜᱮ ᱞᱮ ᱮᱢᱟ ᱯᱮᱭᱟᱞᱮ ᱜᱟᱹᱲᱤ ᱠᱷᱚᱨᱪᱟ ᱟᱨ ᱡᱚᱢᱼᱧᱩ ᱠᱷᱚᱨᱪᱟ ᱞᱮ
ᱦᱮᱸ ᱦᱮᱸ ᱦᱮᱸ ᱦᱩᱸ ᱟᱫᱚ ᱥᱟᱹᱨᱤ ᱠᱟᱛᱷᱟ ᱞᱟᱹᱭ ᱛᱮ ᱰᱮᱵᱷᱞᱚᱯᱢᱮᱱᱴ ᱟᱜ ᱦᱚᱨ ᱫᱚ ᱟᱹᱰᱤᱜᱟᱱ ᱢᱮᱱᱟᱜᱼᱟ ᱠᱤᱱᱛᱩ ᱥᱟᱵ ᱵᱟᱵᱚ ᱥᱟᱵ ᱮᱼᱟ ᱱᱚᱣᱟ ᱫᱚ ᱟᱹᱰᱤ ᱢᱟᱨᱟᱝ ᱯᱚᱭᱮᱱᱴ ᱠᱟᱱᱟ ᱠᱟᱨᱚᱱ ᱫᱚ ᱦᱩᱭᱩᱜ ᱠᱟᱱᱟ ᱮᱠ ᱛᱚ ᱡᱟᱦᱟᱸ ᱡᱟᱦᱟᱸᱭ ᱞᱟᱹᱴᱷᱩ ᱡᱟᱭᱜᱟ ᱨᱮ ᱢᱮᱱᱟᱜ ᱠᱚᱣᱟ ᱩᱱᱠᱩ ᱫᱚ ᱯᱨᱚᱵᱞᱮᱢ ᱴᱟᱜ ᱡᱟᱹᱥᱛᱤ ᱠᱚ ᱪᱤᱱᱛᱟᱹ ᱫᱤᱛᱟᱹᱭᱟ ᱫᱤᱛᱤᱭᱚ ᱦᱩᱭᱩᱜ ᱠᱟᱱᱟ ᱟᱵᱚ ᱦᱚᱲ ᱵᱩᱡᱷᱟᱹᱣ ᱥᱮ ᱥᱟᱹᱨᱤᱜᱮ ᱟᱹᱰᱤ ᱢᱩᱥᱠᱤᱞᱟ ᱾
ᱦᱮᱸ ᱟᱞᱟᱝ ᱡᱮᱢᱚᱱᱞᱟᱝ ᱜᱟᱞᱢᱟᱨᱟᱣᱫᱟ ᱟᱞᱟᱝ ᱫᱚ ᱵᱩᱡᱷᱣᱟᱱ ᱦᱚᱲ ᱞᱮᱠᱟ ᱵᱩᱡᱷᱟᱜ ᱠᱟᱱᱟᱞᱟᱝ ᱢᱮᱱᱠᱷᱟᱱ ᱩᱱᱠᱩ ᱟᱛᱳ ᱨᱮᱱ ᱜᱮ ᱟᱹᱰᱤ ᱨᱚᱠᱚᱢ ᱟᱹᱰᱤ ᱩᱭᱦᱟᱹᱨ ᱵᱷᱟᱵᱱᱟ ᱦᱚᱲ ᱦᱮᱱᱟᱜ ᱟᱠᱟᱫ ᱠᱚᱣᱟ ᱾
ᱦᱩᱸ ᱦᱩᱸ ᱦᱩᱸ ᱟᱨᱚ ᱢᱤᱫᱴᱮᱡ ᱡᱤᱱᱤᱥ ᱦᱩᱭᱩᱜ ᱠᱟᱱᱟ ᱚᱱᱟ ᱡᱮ ᱦᱚᱜᱼᱚᱭ ᱪᱷᱟᱹᱯᱨᱤ ᱮᱱᱮᱡ ᱠᱚ ᱡᱟᱦᱟᱸ ᱠᱚ ᱦᱩᱭᱩᱜ ᱠᱟᱱ ᱫᱚ ᱦᱟᱸᱜ ᱟᱨ ᱡᱟᱦᱟᱸ ᱫᱚ ᱤᱭᱩᱴᱩᱵ ᱠᱚᱨᱮ ᱠᱚ ᱨᱳᱥᱴ ᱵᱟᱲᱟᱭᱮᱫ ᱫᱚ ᱦᱟᱸᱜ ᱾
ᱦᱳᱭ
ᱤᱧᱤᱧ ᱢᱚᱱᱮᱭᱟ ᱨᱳᱥᱴᱟᱜ ᱫᱚ ᱴᱷᱤᱠ ᱠᱚᱜᱼᱟ ᱠᱤᱱᱛᱩ ᱥᱮᱞᱮᱝ ᱞᱮᱝᱜᱩᱭᱮᱡᱽ ᱤᱭᱩᱥᱴᱟᱜ ᱫᱚ ᱤᱧ ᱫᱚ ᱵᱟᱹᱧ ᱢᱟᱱᱟᱣ ᱵᱟᱛᱟᱣ ᱫᱟᱲᱮᱭᱟᱜ ᱠᱟᱱᱟ ᱾
ᱮᱵᱟᱨ ᱱᱚᱜᱼᱚ ᱱᱚᱝᱠᱟ ᱡᱚᱠᱷᱚᱱ ᱡᱤᱱᱤᱥᱴᱟ ᱧᱮᱞᱚᱜ ᱠᱟᱱᱟ ᱛᱚ ᱪᱮᱫᱟᱜ ᱜᱮ ᱤᱧ ᱟᱹᱛᱩ ᱨᱤᱧ ᱦᱩᱭ ᱦᱚᱪᱚᱭ ᱛᱮ ᱚᱱᱟᱴᱟᱜ ᱤᱧ ᱠᱚᱢᱮᱱᱴ ᱦᱚᱪᱚ ᱠᱚᱣᱟ ᱥᱮ ᱟᱛᱳ ᱨᱮᱱ ᱜᱤᱫᱽᱨᱟᱹ ᱢᱟᱱᱮ ᱛᱚ ᱦᱟᱸᱜ ᱤᱧᱤᱡ ᱜᱤᱫᱽᱨᱟᱹ ᱞᱮᱠᱟᱜᱮ
ᱦᱮᱸᱥᱮ ᱛᱟᱦᱚᱞᱮ ᱫᱚ ᱪᱮᱫᱟᱜ ᱤᱧ ᱱᱚᱝᱠᱟᱧ ᱠᱟᱹᱢᱤ ᱢᱟᱱᱮ ᱠᱚᱨᱟᱣ ᱪᱟᱞ ᱦᱚᱪᱚᱭᱟ ᱡᱟᱦᱟᱸ ᱛᱮᱫᱚ ᱤᱧᱤᱡ ᱜᱤᱫᱽᱨᱟᱹ ᱠᱚ ᱨᱳᱥᱴᱮᱜ ᱟᱲᱮ ᱠᱚᱢᱮᱱᱴᱮᱜ ᱟᱠᱚ ᱦᱮᱸᱥᱮ
ᱦᱳᱭ ᱟᱫᱚ ᱚᱱᱟ ᱠᱟᱛᱮ ᱤᱱᱟ ᱛᱮᱜᱮ ᱥᱮᱧ ᱞᱟᱭᱫᱟ ᱥᱳᱥᱟᱞ ᱢᱤᱰᱤᱭᱟ ᱨᱮᱫᱚ ᱥᱟᱱᱟᱢ ᱜᱟᱨᱡᱮᱱ ᱵᱟᱠᱚ ᱧᱮᱞᱫᱟ ᱟᱨ ᱧᱮᱞ ᱠᱟᱛᱮ ᱱᱤᱛᱟᱝ ᱠᱚ ᱮᱵᱷᱚᱭᱮᱰ ᱜᱤᱰᱤ ᱠᱟᱜ ᱠᱟᱱᱟ ᱦᱮᱸ ᱴᱷᱤᱠ ᱜᱮᱭᱟ ᱾
ᱵᱟᱝ ᱱᱚᱰᱮ ᱢᱤᱫᱴᱤ ᱥᱩᱫᱩ ᱮᱵᱚᱭᱮᱰ ᱫᱚ ᱵᱟᱝ ᱥᱟᱹᱨᱤ ᱠᱟᱛᱷᱟ ᱞᱟᱹᱭᱛᱮ ᱟᱵᱚ ᱢᱟᱱᱮ ᱮᱵᱷᱚᱭᱮᱰ ᱨᱮᱱ ᱦᱚᱲ ᱦᱚᱸ ᱢᱮᱱᱟᱜ ᱠᱚᱣᱟ ᱱᱤᱛᱚᱜ ᱫᱚ ᱧᱩ ᱦᱚᱲ ᱦᱚᱸ ᱢᱮᱱᱟᱜ ᱠᱚᱣᱟ ᱟᱨ ᱛᱨᱤᱛᱤᱭᱚ ᱛᱚ ᱢᱟᱱᱮ ᱡᱟᱦᱟᱸ ᱫᱚ ᱥᱩᱫᱷᱩ ᱱᱤᱡᱮᱨ ᱛᱮᱠᱚ ᱪᱤᱱᱛᱟᱹᱭᱟ ᱚᱱᱠᱟᱱ ᱦᱚᱲ ᱠᱚ ᱢᱮᱱᱟᱜ ᱠᱚᱣᱟ ᱡᱮᱢᱚᱱ ᱧᱩ ᱦᱚᱲ ᱫᱚ ᱮᱛᱚ ᱯᱚᱨᱤᱢᱟᱱ ᱛᱮ ᱢᱮᱱᱟᱜ ᱠᱚᱣᱟ ᱡᱟᱦᱟᱸ ᱟᱞᱮ ᱱᱚᱰᱮ ᱧᱮᱞ ᱧᱟᱢᱮᱱᱟ ᱠᱩᱼᱼ ᱜᱮ ᱨᱟᱹᱜᱤ ᱫᱚ ᱨᱟᱹᱜᱤᱧ ᱵᱩᱡᱷᱟᱹᱣ ᱜᱚᱫ ᱠᱮᱫ ᱞᱮᱠᱟᱜᱮ ᱦᱟᱸᱜ ᱢᱤᱫᱴᱤᱡ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚ ᱱᱚᱰᱮ ᱠᱚ ᱮᱱᱮᱡ ᱠᱚ ᱢᱮᱥᱟ ᱟᱠᱟᱱᱟ ᱦᱟᱸᱜ ᱢᱤᱫᱴᱤᱡ ᱞᱚᱥᱚᱫ ᱠᱟᱱᱟ ᱜᱚᱴᱟ ᱧᱤᱫᱟᱹ ᱮᱱᱮᱡ ᱠᱟᱱᱟ ᱠᱚ ᱦᱟᱸᱜ ᱟᱫᱚ ᱚᱸᱰᱮᱢᱟ ᱥᱟᱦᱟᱵᱤᱠ ᱠᱚᱲᱟ ᱜᱤᱫᱽᱨᱟᱹ ᱠᱚ ᱜᱚᱦᱚᱲᱚ ᱜᱚᱯᱚᱲ ᱠᱚ ᱟᱨᱟᱢᱵᱚ ᱟᱠᱟᱱᱟ ᱦᱟᱸᱜ ᱮᱵᱟᱨ ᱚᱸᱰᱮ ᱧᱮᱞ ᱮᱱᱟ ᱩᱱᱤ ᱮ ᱚᱱᱟ ᱜᱚᱦᱚᱲ ᱜᱚᱯᱚᱲ ᱠᱟᱨ ᱠᱷᱟᱹᱛᱤᱨ ᱜᱮ ᱡᱟᱦᱟᱸ ᱢᱟᱱᱮ ᱢᱤᱫ ᱦᱚᱲᱮ ᱦᱚᱦᱚᱣᱟᱫᱮᱭᱟ ᱦᱟᱸᱜ ᱡᱮ ᱵᱟᱝᱟ ᱤᱧᱮ ᱜᱚᱦᱚᱲ ᱜᱚᱯᱚᱲᱤᱧ ᱠᱟᱱᱟ ᱟᱫᱚ ᱯᱚᱨᱮ ᱛᱮ ᱡᱚᱠᱷᱚᱱ ᱠᱷᱚᱵᱚᱨ ᱦᱟᱛᱟᱣᱮᱱᱟ ᱡᱮ ᱵᱟᱝᱟ ᱟᱡ ᱢᱟ ᱦᱚᱸ ᱚᱱᱟ ᱥᱟᱞᱟᱜ ᱮᱱᱮᱡ ᱠᱟᱱ ᱛᱟᱦᱮᱸᱫ ᱮ ᱩᱱᱤᱜᱮ ᱞᱟᱹᱭᱟᱭ ᱠᱟᱱᱟ ᱡᱮ ᱤᱧ ᱠᱚ ᱜᱚᱦᱚᱲᱤᱧ ᱠᱟᱱᱟ ᱢᱟᱱᱮ ᱟᱠᱚᱨᱮᱱ ᱯᱷᱮᱢᱮᱞᱤ ᱦᱚᱸ ᱡᱩᱫᱤ ᱠᱚ ᱚᱱᱠᱟᱱᱟ ᱛᱟᱦᱚᱞᱮ ᱛᱚ ᱜᱤᱫᱽᱨᱟᱹ ᱵᱷᱚᱵᱤᱥᱚᱛ ᱫᱚ ᱪᱮᱫ ᱴᱟᱜ ᱦᱩᱭᱩᱜ ᱧᱩ ᱵᱩᱞ ᱦᱚᱲ ᱠᱚ ᱦᱮᱸᱥᱮ ᱮᱵᱟᱨ ᱚᱱᱟ ᱡᱤᱱᱤᱥᱴᱟᱜ ᱠᱚᱫᱚ ᱥᱟᱹᱨᱤ ᱠᱟᱛᱷᱟ ᱞᱟᱹᱭᱛᱮ ᱟᱹᱰᱤᱜᱟᱱ ᱚᱵᱩᱡᱽ ᱟᱨ ᱚᱥᱤᱠᱷᱤᱛᱚ ᱛᱟᱦᱮᱱ ᱠᱷᱟᱹᱛᱤᱨ ᱱᱚᱣᱟ ᱯᱨᱚᱵᱞᱮᱢ ᱠᱟᱱᱟ ᱥᱮ ᱥᱟᱹᱨᱤ ᱜᱮ ᱱᱚᱣᱟ ᱠᱚᱫᱚ ᱥᱚᱵᱷᱟᱵᱽ ᱨᱮ ᱢᱤᱫᱴᱤᱡ ᱯᱚᱨᱤᱱᱚᱛᱚ ᱠᱟᱱᱟ ᱤᱧ ᱢᱟᱱᱮ ᱠᱚᱱᱯᱷᱤᱭᱩᱥᱚᱱ ᱨᱮ ᱠᱟᱹᱴᱤᱡ ᱢᱤᱱᱟᱹᱧᱟ ᱟᱹᱰᱤ ᱫᱤᱱ ᱠᱷᱚᱱ ᱜᱮ ᱦᱮᱸ
ᱠᱟᱱ ᱜᱮᱭᱟ ᱥᱮ ᱩᱭᱦᱟᱹᱨ ᱵᱷᱟᱹᱵᱽᱱᱤ ᱨᱮᱱᱟᱜ ᱠᱟᱛᱷᱟ ᱜᱮ ᱠᱟᱱ ᱜᱮᱭᱟ ᱱᱚᱣᱟ ᱫᱚ ᱪᱤᱠᱟᱹ ᱞᱮᱠᱟ ᱨᱮ ᱱᱩᱠᱩ ᱵᱟᱠᱚ ᱵᱷᱟᱹᱵᱤ ᱫᱟᱲᱮᱜ ᱠᱟᱱᱟ᱾
ᱠᱤᱪᱷᱩ ᱠᱤᱪᱷᱩ ᱦᱚᱲ ᱫᱚ ᱥᱤᱠᱠᱷᱤᱛᱚ ᱦᱩᱭ ᱯᱚᱨᱮ ᱦᱚᱸ ᱱᱚ ᱱᱚᱣᱟ ᱨᱮᱠᱚ ᱥᱮ ᱥᱮᱞᱮᱫᱚᱜ ᱠᱟᱱᱟ ᱪᱤᱠᱟᱹ ᱛᱮᱠᱚ ᱥᱮᱞᱮᱫᱚᱜ ᱠᱟᱱᱟ ᱚᱱᱟ ᱵᱟᱹᱧ ᱵᱩᱡᱷᱟᱹᱣ ᱫᱟᱲᱮᱭᱟᱜ ᱠᱟᱱᱟ ᱤᱧ
ᱠᱟᱛᱷᱟ ᱫᱚ ᱤᱱᱟᱹ ᱠᱟᱛᱷᱟ ᱜᱮᱛᱚ ᱚᱱᱟ ᱫᱚ ᱪᱮᱠᱟ ᱞᱮᱠᱟ ᱨᱮᱢ ᱵᱩᱡᱷᱟᱹᱣ ᱦᱚᱪᱚᱭᱮᱭᱟ ᱚᱱᱟᱜᱮ ᱵᱟᱝ ᱵᱩᱡᱷᱟᱹᱜᱚᱜ ᱠᱟᱱᱟ ᱥᱟᱹᱨᱤ ᱠᱟᱛᱷᱟ ᱞᱟᱹᱭ ᱫᱚ ᱚᱞ ᱯᱟᱲᱦᱟᱣ ᱥᱮᱬᱟ ᱠᱟᱛᱮ ᱦᱚᱸ ᱢᱤᱫᱵᱟᱨ ᱦᱮᱱᱟᱜ ᱟᱠᱟᱜ ᱠᱚᱜᱮᱭᱟ ᱱᱚᱝᱠᱟᱱᱟᱜ ᱜᱷᱚᱴᱚᱱ ᱨᱮ ᱜᱷᱚᱴᱟᱱᱟ ᱧᱮᱞᱚᱜᱚᱜ ᱠᱟᱱ ᱜᱮᱭᱟ ᱟᱫᱚ ᱩᱱᱠᱩ ᱫᱚ ᱚᱠᱟᱞᱮᱠᱟ ᱚᱞ ᱯᱟᱲᱦᱟᱣ ᱠᱚ ᱥᱮᱬᱟᱭᱮᱫᱟ ᱪᱮᱫ ᱠᱚ ᱥᱮᱬᱟᱭᱮᱫᱟ ᱤᱧᱼᱼ ᱫᱚ ᱚᱱᱟᱜᱮ ᱵᱟᱝ ᱤᱧ ᱵᱩᱡᱷᱟᱹᱣ ᱫᱟᱲᱮᱭᱟᱜᱼᱟ ᱠᱟᱱ ᱡᱮ ᱩᱱᱠᱩ ᱫᱚ ᱠᱷᱟᱹᱞᱤ ᱪᱟᱹᱠᱨᱤ ᱞᱟᱹᱜᱤᱫᱼᱼ ᱚᱞ ᱯᱟᱲᱦᱟᱣ ᱰᱤᱜᱽᱨᱤ ᱠᱚ ᱦᱟᱛᱟᱣ ᱮᱫᱟ ᱥᱮ ᱪᱮᱫ ᱞᱮᱠᱟ ᱱᱚᱝᱠᱟ ᱡᱩᱫᱤ ᱟᱢᱟᱜ ᱪᱮᱫ ᱠᱚ ᱞᱟᱹᱭᱟ ᱱᱟᱯᱟᱭ ᱵᱮᱵᱚᱦᱟᱨ ᱦᱚᱸ ᱵᱟᱢ ᱥᱮᱬᱟ ᱞᱮᱫᱟ ᱟᱢᱫᱚ ᱰᱤᱜᱽᱨᱤ ᱦᱟᱛᱟᱣ ᱠᱟᱛᱮ ᱦᱚᱸ ᱟᱢ ᱫᱚ ᱪᱟᱹᱠᱨᱤ ᱧᱟᱢ ᱠᱟᱛᱮ ᱦᱚᱸ ᱚᱱᱠᱟ ᱵᱟᱠᱚ ᱫᱚᱦᱚ ᱢᱮᱭᱟ ᱚᱱᱠᱟᱱ ᱡᱟᱭᱜᱟ ᱨᱮ
ᱦᱮᱸ ᱵᱟᱝ ᱚᱱᱮ ᱚᱱᱟ ᱠᱟᱨᱚᱱ ᱛᱮᱜᱮ ᱤᱧ ᱫᱚ ᱦᱟᱸᱜ ᱤᱧ ᱢᱮᱱᱮᱫ ᱛᱟᱦᱮᱱᱟ ᱡᱮ ᱟᱵᱚ ᱟᱹᱛᱩ ᱫᱤᱥᱚᱢ ᱨᱮ ᱡᱮᱨᱚᱠᱚᱢ ᱚᱞ ᱯᱟᱲᱦᱟᱣ ᱦᱚᱪᱚ ᱞᱟᱹᱜᱤᱫ ᱜᱤᱫᱽᱨᱟᱹ ᱠᱚᱼᱼ ᱠᱚ ᱮᱸ ᱦᱟᱯᱮᱱ ᱫᱤᱱ ᱨᱮᱱ ᱜᱤᱫᱽᱨᱟᱹ ᱠᱚ ᱢᱟᱱᱮ